ᱦᱮᱞᱳ
ᱦᱮᱞᱳ
ᱟᱸᱡᱚᱢᱚᱜ ᱠᱟᱱᱟ?
ᱦᱮᱞᱳ
ᱦᱮᱸ ᱦᱮᱸ ᱟᱸᱡᱚᱢ ᱫᱟᱞᱤᱧ ᱪᱮᱫ ᱠᱚ ᱯᱮ ᱪᱤᱠᱟᱹᱭᱫᱟ?
ᱟᱪᱪᱷᱟ
ᱦᱚᱸᱜ ᱚᱭ ᱫᱩᱲᱩᱵ ᱵᱟᱲᱟ ᱦᱩᱭ ᱠᱟᱱᱟ
ᱚ ᱟᱪᱪᱷᱟ ᱟᱨ ᱢᱟᱡᱟᱱ ᱠᱚᱫᱚ ᱦᱩᱭᱱᱟ ᱥᱮ ᱵᱟᱝ?
ᱟᱹᱣᱨᱤ ᱢᱟᱡᱟᱱ ᱫᱚ ᱟᱹᱣᱨᱤ ᱞᱮ ᱡᱚᱢᱟ ᱡᱚᱢ ᱞᱟᱸᱜᱟᱜ ᱟᱹᱣᱨᱤ ᱡᱚᱢ ᱦᱳᱭᱳᱜᱼᱟ᱾
ᱟᱪᱪᱷᱟ ᱟᱪᱪᱷᱟ ᱵᱮᱥ ᱵᱮᱥ ᱵᱮᱥ ᱟᱞᱮ ᱠᱚ ᱱᱚᱜᱼᱚᱭ ᱯᱟᱭᱨᱟ ᱵᱟᱲᱟ ᱦᱩᱭᱱᱟ, ᱛᱚ ᱱᱤᱛᱚᱜ ᱫᱚ ᱚᱱᱟ ᱡᱚᱢ ᱞᱟᱹᱜᱤᱫ ᱜᱤ ᱛᱮᱭᱟᱨᱤ ᱦᱩᱭᱩᱜ ᱠᱟᱱᱟ᱾ ᱱᱤᱛᱚᱜ ᱦᱟᱸᱜ ᱡᱚᱢ ᱞᱟᱹᱜᱤᱫ ᱫᱚ ᱦᱟᱸᱜ ᱠᱤᱪᱷᱩ ᱠᱷᱚᱱ ᱯᱚᱨ ᱜᱤ ᱟᱨ ᱪᱮᱫ ᱠᱚᱯᱮ ᱪᱮᱟᱹᱠᱟ ᱵᱟᱲᱟᱭᱮᱫᱟ ᱚᱲᱟᱜ ᱠᱚᱨᱮ ᱫᱚ?
ᱚᱲᱟᱜ ᱨᱮᱜᱮ ᱱᱤᱭᱟᱹ ᱜᱷᱟᱹᱲᱤᱡ ᱫᱚ। ᱥᱮᱨᱚᱠᱚᱢ ᱠᱟᱹᱢᱤ ᱠᱚᱫᱚ ᱵᱟᱹᱱᱩᱜ ᱟᱠᱟᱫᱟ।
ᱟᱪᱪᱷᱟ ᱟᱪᱪᱷᱟ।
ᱟᱨ ᱟᱢᱫᱚ ᱢᱟᱱᱮ ᱪᱮᱫ ᱠᱚᱢ ᱪᱮᱠᱟ ᱵᱟᱲᱟᱭ ᱜᱮᱛᱮ? ᱚᱞᱚᱜ ᱯᱟᱲᱦᱟᱜ ᱥᱮ ᱠᱟᱹᱢᱤ ᱠᱟᱹᱥᱱᱤ ᱠᱚ ᱥᱮ ᱡᱟᱦᱟᱱᱟᱜ ᱮᱴᱟᱜ ᱡᱚᱵ ᱠᱚᱨᱮ ᱡᱚᱯᱲᱟᱣ ᱢᱮᱱᱟᱜ ᱵᱮᱱᱟ।
ᱦᱩᱸ ᱡᱚᱵ ᱠᱚᱨᱮ ᱫᱚ ᱵᱟᱝ ᱚᱲᱟᱜ ᱠᱚᱨᱮᱜᱮ ᱯᱷᱮᱢᱮᱞᱤ ᱠᱚ ᱪᱟᱞᱟᱜ ᱠᱟᱱᱟ।
ᱵᱟᱹᱵᱩ ᱢᱟᱹᱭ ᱵᱟᱹᱵᱩ ᱛᱟᱠᱤᱱ ᱢᱮᱱᱟᱜ ᱠᱤᱱᱟᱹ ᱚᱲᱟᱜ ᱨᱮᱜᱮ! ᱞᱟᱦᱟᱛᱮ ᱠᱚᱨᱟᱣ ᱦᱩᱭ ᱞᱮᱱᱟ ᱱᱮᱛᱟᱨ ᱢᱟ ᱵᱟᱹᱜᱤ ᱦᱩᱭ ᱠᱟᱱᱟ। ᱨᱮᱜᱮ ᱥᱚᱝᱥᱟᱨ ᱢᱟ ᱪᱤᱠᱟᱹᱛᱮ ᱟᱨ ᱪᱤᱠᱟᱹᱛᱮ ᱫᱟᱜ ᱦᱩᱭᱩᱜᱼᱟ।
ᱚᱸ ᱦᱮᱸ ᱦᱮᱸ ᱚᱱᱟᱢᱟ ᱠᱟᱱ ᱜᱮ ᱥᱚᱝᱥᱟᱨ ᱨᱮᱭᱟᱜ ᱪᱟᱯ ᱠᱷᱟᱹᱛᱤᱨ ᱛᱮ ᱵᱟᱝᱼᱟ। ᱩᱸᱻ ᱚᱸ ᱟᱨ ᱟᱯᱮ ᱥᱮᱫ ᱚᱱᱛᱮ ᱚᱞᱚᱜ ᱫᱚ ᱚᱞᱚᱜ ᱯᱟᱲᱦᱟᱜ ᱫᱚ ᱦᱩᱭ ᱫᱚ ᱦᱳᱭ ᱟᱠᱟᱱ ᱜᱮᱭᱟ ᱮᱵᱟᱨ ᱮᱠᱷᱚᱱ ᱫᱚ ᱚᱲᱟᱜ ᱠᱚᱨᱮ ᱜᱮ ᱫᱩᱲᱩᱵ ᱵᱟᱲᱟ ᱢᱮᱱᱟᱜ ᱢᱱᱟᱜ ᱟᱠᱟᱫᱤᱧᱟ। ᱮᱵᱟᱨ ᱠᱟᱹᱢᱤ ᱠᱚᱨᱮᱱᱟᱜ ᱪᱮᱥᱴᱟ ᱠᱚ ᱦᱩᱭᱩᱜ ᱠᱟᱱᱟ। ᱦᱚᱸ ᱟᱨ ᱚᱞᱚᱜ ᱯᱟᱲᱦᱟᱜ ᱫᱚ ᱚᱱᱟ ᱤᱧ ᱜᱨᱮᱡᱩᱭᱮᱥᱚᱱ ᱤᱧ ᱠᱚᱢᱯᱤᱞᱤᱴ ᱟᱠᱟᱫᱟ ᱮᱠᱷᱚᱱ ᱫᱚ। ᱮᱢᱱᱤ ᱜᱮ ᱯᱟᱲᱦᱟᱣ ᱵᱟᱲᱟ ᱠᱚ ᱦᱩᱭᱩᱜ ᱠᱟᱱᱟ
ᱟᱪᱪᱷᱟ
ᱦᱩᱸ ᱦᱩᱸ ᱟᱨ ᱦᱩᱲᱩ ᱠᱚᱫᱚ ᱪᱟᱥ ᱠᱚᱫᱚ ᱪᱮᱫᱠᱟ ᱦᱩᱭᱩᱜ ᱠᱟᱱᱟ ᱦᱩᱲᱩ ᱪᱟᱥ ᱠᱚ। ᱚᱯᱚᱨ ᱠᱚᱫᱚ ᱯᱮ ᱮᱨ ᱵᱟᱲᱟ ᱠᱟᱫᱟ ᱥᱮᱵᱟᱝ।
ᱞᱟᱹᱜᱤᱫ ᱠᱟᱹᱴᱤᱡ ᱫᱚ ᱮᱨ ᱦᱩᱭᱩᱜᱼᱟ ᱦᱚᱞᱟ
ᱞᱚᱥᱚᱫ ᱠᱟᱱᱟ ᱠᱷᱮᱛ ᱠᱚ ᱵᱟᱝ ᱵᱚᱱᱫᱚ ᱢᱮᱱᱟᱜᱼᱟ। ᱚᱢ
ᱟᱨ
ᱟᱯᱮ ᱫᱚ ᱪᱮᱫ ᱪᱮᱫ ᱠᱚᱯᱮ ᱪᱟᱥ ᱵᱟᱲᱟᱭ ᱜᱮᱭᱟ ᱥᱩᱫᱩ ᱥᱩᱫᱷᱩ ᱵᱟᱝ ᱦᱩᱲᱩ ᱮᱠᱞᱟ ᱜᱮ ᱥᱮ ᱟᱨᱚ ᱚᱱᱟ ᱪᱷᱟᱰᱟ ᱠᱟᱛᱮ ᱟᱨᱚ ᱥᱚᱵᱡᱤ ᱠᱚ। ᱥᱮ ᱮᱴᱟᱜ ᱡᱟᱦᱟᱱ ᱠᱤᱪᱷᱩ ᱠᱚ।
ᱮᱴᱟᱜ ᱠᱚ ᱵᱚᱞᱛᱮ ᱦᱩᱲᱩ ᱥᱚᱢᱚᱭ ᱫᱚ ᱱᱚᱣᱟ ᱥᱟᱹᱨᱩ ᱠᱚ। ᱠᱚ ᱪᱟᱥ ᱜᱮᱭᱟ ᱠᱚ ᱟᱹᱰᱤ ᱦᱚᱲ ᱱᱚᱣᱟ ᱥᱟᱹᱨᱩ। ᱟᱨᱦᱚᱸ ᱡᱷᱤᱸᱜᱟᱹ ᱠᱚ ᱟᱨ ᱟᱱᱟᱡᱽ। ᱟᱱᱟᱡ ᱠᱚ ᱛᱟᱞᱟ ᱨᱮᱫᱚ ᱚᱱᱟᱜᱮ ᱠᱩᱸᱫᱽᱨᱤ ᱢᱟ ᱥᱟᱨᱟ ᱵᱚᱪᱷᱚᱨ ᱜᱮ ᱛᱟᱦᱮᱱ ᱜᱮᱭᱟ ᱟᱨ ᱵᱷᱤᱲᱤ ᱦᱚᱸᱠᱚ ᱠᱤᱨᱟᱣ ᱤᱭᱟᱹ ᱜᱮᱭᱟ ᱱᱮᱛᱟᱨ ᱦᱚᱸ, ᱵᱷᱤᱲᱤ ᱦᱚᱸ ᱪᱟᱥ ᱫᱚ ᱦᱩᱭᱩᱜ ᱜᱮ ᱠᱚᱨᱟᱣᱮᱫ ᱜᱮᱭᱟ।
ᱟᱪᱪᱷᱟ ᱟᱪᱪᱷᱟ
ᱟᱪᱪᱷᱟ ᱦᱩᱸ
ᱟᱞᱮ ᱦᱚᱸ ᱱᱚᱛᱮ ᱫᱚ ᱱᱚᱝᱠᱟ ᱜᱮ ᱮᱠᱷᱮᱱ ᱦᱩᱲᱩ ᱠᱚᱜᱮᱞᱮ ᱪᱟᱥ ᱨᱮ ᱪᱟᱥ ᱜᱮᱭᱟᱞᱮ ᱚᱱᱟ ᱠᱚ ᱵᱟᱫ ᱠᱟᱛᱮ ᱚᱱᱟ ᱛᱩᱲᱤ ᱠᱚᱦᱚᱸ ᱢᱮᱱᱟᱜ ᱠᱟᱜ ᱜᱮ ᱚᱱᱟ ᱥᱟᱶᱛᱮ ᱦ ᱡᱟᱥᱥᱛᱤ ᱠᱟᱭᱛᱮ ᱫᱚ ᱦᱳᱲᱩ ᱜᱮᱞᱮ ᱪᱟᱥ ᱜᱮ ᱱᱚᱸᱛᱮ ᱫᱚ ᱟᱫᱚ ᱟᱯᱮ ᱫᱚ ᱚᱱᱛᱮ ᱯᱮ ᱪᱟᱥ ᱡᱟᱦᱟᱸ ᱯᱮ ᱞᱟ. ᱭ ᱡᱮ ᱟᱯᱮ ᱫᱚ ᱯᱮ ᱪᱟᱥ ᱜᱮᱭᱟᱯᱮ ᱛᱚ ᱚᱱᱛᱮ ᱫᱚ ᱪᱮᱫ ᱠᱚᱛᱮᱯᱮ ᱪᱟᱥ ᱜᱮᱭᱟ ᱱᱟᱦᱮᱞ ᱠᱚᱛᱮ ᱜᱮ ᱥᱮ ᱚᱱᱟ ᱴᱨᱟᱠᱴᱚᱨ ᱴᱨᱟᱠᱴᱚᱨ ᱛᱮ
ᱮ ᱚᱱᱟ ᱴᱟ ᱱᱟᱦᱮᱞ ᱛᱮᱢᱟ ᱱᱤᱛ ᱱᱮᱛᱟᱨ ᱱᱚᱦᱚᱭ ᱛᱚ ᱞᱟᱦᱟ ᱟᱯᱷᱚᱨ ᱥᱩᱢᱚᱭ ᱜᱮ ᱢᱤᱫ ᱵᱟᱨ ᱪᱟᱥ ᱠᱚ ᱮᱢᱟ ᱟᱨ ᱵᱟᱠᱷᱟᱱ ᱫᱚ ᱴᱟᱨᱟᱠᱴᱟᱨ ᱛᱮᱜᱮ ᱵᱮᱥᱤᱨ ᱵᱷᱟᱜᱽ ᱜᱮ ᱥᱟᱨᱟ ᱵᱚᱪᱷᱚᱨ ᱜᱤ ᱴᱨᱟᱠᱴᱟᱨ ᱛᱮᱜᱮ ᱪᱟᱥ ᱮᱢᱚᱜ ᱠᱟᱱᱟ
ᱵᱮᱥ ᱵᱮᱥ
ᱟᱞᱮᱢᱟ ᱱᱛᱮ ᱢᱟ ᱮᱠᱮᱱ ᱡᱟᱹᱥᱛᱤ ᱵᱮᱥᱤᱨ ᱵᱷᱟᱜ ᱜᱮ ᱴᱨᱟᱠᱴᱚᱨ ᱜᱮᱠᱚ ᱵᱮᱵᱚᱦᱟᱨ ᱜᱮᱭᱟ ᱠᱚ। ᱪᱮᱫᱟᱜ ᱥᱮ ᱱᱮᱛᱟᱨ ᱢᱟ ᱚᱠᱚᱭ ᱚᱲᱟᱜ ᱨᱮᱜᱮ ᱰᱟᱝᱨᱟ ᱠᱚᱢᱟ ᱵᱟᱹᱪᱩᱜ ᱠᱚᱜᱼᱟ ᱠᱚ। ᱟᱨ ᱱᱟᱦᱮᱞ ᱠᱚᱢᱟ ᱱᱮᱛᱟᱨ ᱢᱟ ᱧᱮᱞ ᱦᱚᱸ ᱵᱟᱝ ᱧᱮᱞ ᱧᱟᱢᱚᱜ ᱜᱮᱭᱟ। ᱵᱚᱞᱛᱮ ᱜᱮᱞᱮ ᱟᱞᱮᱥᱮᱫ ᱱᱚᱛᱮ ᱯᱩᱨᱟᱹ ᱟᱫ ᱪᱟᱵ ᱚᱱᱠᱟ ᱞᱮᱠᱟᱜᱮ ᱢᱟᱱᱮ ᱯᱩᱨᱟᱹ ᱚᱱᱠᱟᱜᱮ ᱢᱟᱱᱮ ᱟᱪ ᱞᱮᱠ ᱜᱮ ᱚᱠᱚᱭ ᱚᱲᱟᱜ ᱠᱷᱚᱱ ᱱᱮᱛᱟᱨ ᱫᱚ ᱱᱟᱦᱮᱞ ᱫᱚ ᱦᱚᱭ ᱜᱮ ᱧᱮᱞ ᱧᱟᱢᱚᱜ ᱠᱟᱱ ᱜᱮᱭᱟ
ᱚ
ᱱᱚᱛᱮ ᱦᱚᱸ ᱛᱟᱨᱯᱚᱨᱮ ᱦᱚᱲ ᱦᱚᱸ ᱠᱟᱹᱴᱤᱡ ᱠᱚ ᱤᱡᱟᱹᱪ ᱠᱟᱱᱟ ᱰᱟᱝᱨᱤ ᱢᱮᱨᱚᱢ ᱫᱚ ᱩᱱᱟᱹᱜ ᱞᱟᱦᱟ ᱞᱮᱠᱟ ᱟᱫᱚ ᱩᱱᱟᱹᱜ ᱫᱚ ᱵᱟᱝ ᱠᱚ ᱫᱚᱦᱚᱭᱮᱫ ᱠᱚᱣᱟ ᱠᱚ
ᱚᱱᱟ ᱠᱚ ᱫᱷᱮᱵᱟ ᱠᱚ
ᱚ ᱛᱟᱦᱚᱞᱮ ᱟᱵᱚ ᱱᱚᱣᱟ ᱤᱭᱟᱹ ᱠᱚ ᱟᱨ ᱪᱮᱫ ᱠᱚ ᱞᱟᱹᱭᱟ ᱱᱮᱛᱟᱨ ᱵᱟᱯᱞᱟ ᱵᱟᱯᱞᱟ ᱚᱲᱟᱜ ᱠᱚᱫᱚ ᱵᱟᱝ ᱦᱩᱭ ᱵᱟᱲᱟᱜ ᱜᱮᱭᱟ ᱥᱮ ᱥᱮ ᱦᱩᱭᱩᱜ
ᱱᱮᱛᱟᱨ ᱫᱚ ᱱᱚᱣᱟ ᱫᱚ ᱪᱮᱫ ᱵᱚᱸᱜᱟ ᱪᱟᱞᱟᱜ ᱠᱟᱱᱛᱮ ᱡᱳᱥᱴᱚ ᱵᱚᱸᱜᱟ ᱫᱚ ᱵᱟᱝ
ᱦᱳᱭ ᱦᱳᱭ ᱥᱟᱨ ᱥᱟᱹᱜᱩᱱ ᱠᱚ ᱡᱟᱦᱟᱸᱭ ᱠᱚ ᱵᱟᱯᱞᱟ ᱠᱚ
ᱚ ᱱᱚᱣᱟ ᱪᱟᱸᱫᱳ ᱫᱚ ᱟᱞᱮ ᱫᱚ ᱵᱟᱝᱞᱮ ᱵᱟᱯᱞᱟᱜ ᱜᱮᱭᱟᱞᱮ ᱛᱚ ᱯᱷᱟᱹᱜᱩᱱ ᱵᱚᱸᱜᱟ ᱠᱟᱛᱮ ᱛᱟᱯᱚᱨᱮ ᱟᱥᱟᱲ ᱟᱥᱟᱲ ᱵᱚᱸᱜᱟ ᱚᱱᱛᱮ ᱵᱟᱯᱞᱟ ᱠᱚᱫᱚ ᱦᱩᱭᱩᱜ ᱜᱮᱭᱟ ᱟᱨ ᱟᱞᱮ ᱣᱟᱜ ᱚᱲᱟᱜ ᱨᱮᱦᱚᱸ ᱛᱚ ᱵᱟᱨᱭᱟ ᱵᱟᱯᱞᱟ ᱠᱚ ᱞᱮᱭᱴᱚ ᱟᱠᱟᱫ ᱞᱮᱭᱟ ᱱᱚᱭᱚᱭ ᱟᱥᱟᱲ ᱵᱚᱸᱜᱟ ᱨᱮᱜᱮ ᱦᱟᱸᱜ ᱛᱚ ᱚᱱᱛᱮ ᱜᱮ ᱦᱟᱸᱜ ᱪᱟᱞᱟᱣ ᱜᱟᱱᱚᱜᱼᱟ ᱦᱟᱸᱜ ᱯᱮ ᱢᱟᱥ ᱠᱚᱛᱮ ᱦᱟᱸᱜ ᱵᱟᱯᱞᱟ ᱨᱮᱭᱟᱜ ᱵᱷᱚᱭᱡᱽ ᱠᱚᱦᱚᱸ ᱡᱚᱢ ᱦᱩᱭᱩᱜᱼᱟ ᱦᱟᱸᱜ ᱟᱭᱢᱟ ᱫᱤᱱ ᱠᱷᱚᱱ ᱵᱷᱚᱡ ᱡᱚᱢ ᱠᱚᱦᱚᱸ ᱵᱟᱝ ᱦᱩᱭ ᱠᱟᱱᱟ ᱛᱚ ᱟᱨ ᱠᱟᱹᱴᱤᱡ ᱥᱮᱨᱮᱧ ᱠᱚᱨᱮ ᱡᱟᱜᱮ ᱦᱩᱭᱩᱜᱼᱟ ᱦᱟᱸᱜ
ᱦᱩ
ᱴᱮᱴᱮᱫ ᱫᱚ ᱵᱟᱝ ᱵᱟᱝ ᱦᱩᱭ ᱟᱠᱟᱱᱟ
ᱚ
ᱱᱟ ᱱᱚᱛᱮ ᱟᱞᱮᱥᱮᱫ ᱫᱚ ᱱᱚᱛᱮ ᱢᱤᱫᱵᱟᱯᱞᱟ ᱠᱚᱨᱮ ᱫᱚ ᱛᱩᱢᱫᱟᱜ ᱴᱟᱢᱟᱠ ᱫᱚ ᱠᱚ ᱵᱮᱵᱚᱦᱟᱨ ᱫᱚ ᱵᱮᱵᱚᱦᱟᱨ ᱜᱮᱭᱟ ᱛᱚ ᱵᱮᱥ ᱠᱟᱹᱴᱤᱡ ᱵᱷᱟᱹᱜᱤ ᱦᱚᱸ ᱵᱷᱟᱜᱤ ᱵᱩᱡᱷᱟᱹᱜᱼᱟ ᱟᱯᱮ ᱥᱮᱫ ᱚᱱᱛᱮᱱᱟᱜ ᱪᱚᱞ ᱫᱚ ᱢᱮᱱᱟᱜ-ᱟ ᱥᱮ ᱪᱟᱵᱟᱟᱣ ᱟᱠᱟᱱ ᱜᱮᱭᱟ ᱡᱮᱭᱥᱮ ᱛᱩᱢᱫᱟᱜ ᱴᱟᱢᱟᱠ ᱠᱚᱨᱮᱱᱟᱜ
ᱟᱞᱮ ᱱᱚᱛᱮ ᱫᱚ ᱵᱟᱯᱞᱟ ᱠᱚᱨᱮ ᱢᱟ ᱛᱩᱢᱫᱟᱜ ᱴᱟᱢᱟᱠ ᱛᱮᱜᱮ ᱦᱩᱭᱩᱜ ᱠᱟᱱᱟ ᱟᱨ ᱡᱮᱜᱤ ᱟᱫᱚ ᱦ ᱱᱚᱛᱮ ᱫᱚ ᱚᱱᱟ ᱢᱟᱭᱤᱠ ᱯᱷᱟᱭᱤᱠ ᱫᱚ ᱮᱢᱱᱤ ᱨᱮᱫᱚ ᱵᱟᱝᱠᱚ ᱠᱚᱨᱟᱣ ᱜᱮ ᱩᱱᱟᱹᱜ ᱫᱚ ᱟᱫᱚ ᱦᱚᱱᱚᱭᱟ ᱠᱚᱴᱟ ᱫᱟᱨᱮ ᱠᱟᱹᱴᱤᱡ ᱠᱚ ᱠᱚᱨᱟᱣ ᱵᱟᱲᱟᱭᱮᱫ ᱛᱟᱦᱮᱸᱫ ᱜᱮ ᱱᱮᱛᱟᱨ ᱟᱨᱦᱚᱸ ᱢᱤᱰᱤᱭᱟ ᱠᱚᱨᱮ ᱜᱚᱴᱟ ᱠᱚ ᱞᱟᱹᱭ ᱵᱟᱲᱟ ᱥᱮ ᱦᱚᱲ ᱠᱚ ᱠᱟᱹᱴᱤᱡ ᱠᱚ ᱯᱨᱚᱪᱟᱨ ᱵᱟᱲᱟ ᱠᱮᱫ ᱛᱮ ᱫᱚ ᱠᱟᱹᱴᱤᱡ ᱠᱚ ᱠᱚᱢ ᱧᱚᱜ ᱟᱠᱟᱱᱟ ᱵᱟᱠᱷᱟᱱ ᱞᱟᱦᱟ ᱛᱮᱫᱚ ᱯᱨᱚᱪᱩᱨ ᱢᱟᱭᱤᱠ ᱴᱟᱭᱤᱠ ᱫᱤᱭᱮ ᱜᱮ, ᱠᱚᱨᱟᱣ ᱠᱮᱫᱟ ᱠᱚ ᱾
ᱟᱨ ᱪᱮᱫ
ᱢᱮᱱᱫᱚ ᱟᱯᱮ ᱥᱮᱱ ᱛᱮᱫᱚ ᱵᱚᱠᱥ ᱠᱚᱥᱮᱱ ᱫᱚ ᱮᱠᱫᱚᱢ ᱜᱮ ᱵᱟᱝᱠᱚ ᱪᱟᱹᱞᱩ ᱜᱮᱭᱟ ᱠᱚ ᱥᱮ ᱪᱮᱫ ᱾
ᱦᱩᱸ ᱪᱟᱹᱞᱩᱭ ᱫᱚᱠᱚ ᱪᱟᱹᱞᱩᱭᱟ ᱜᱤᱭᱟᱹ, ᱟᱫᱚ ᱮᱭᱟᱭ ᱚᱠᱟ ᱚᱱᱟ ᱪᱷᱟᱹᱴᱭᱟᱹᱨ ᱢᱚᱬᱮ ᱢᱟᱦᱟ ᱚᱲᱟᱜ ᱠᱚᱨᱮ ᱦᱚᱸᱠᱚ ᱪᱟᱹᱞᱩᱭ ᱜᱮᱭᱟ ᱠᱚ ᱾
ᱦᱩᱸ ᱦᱮᱸ ᱢᱮᱱᱠᱷᱟᱱ ᱮᱴᱟᱜ ᱮᱴᱟᱜ ᱴᱚᱴᱷᱟ ᱠᱚᱨᱮ ᱫᱚ ᱧᱮᱞ ᱧᱟᱢᱚᱜ ᱠᱟᱱᱟ ᱡᱮ ᱚ ᱩᱱᱠᱩ ᱫᱚ ᱛᱩᱢᱫᱟᱜ ᱴᱟᱢᱟᱠ ᱠᱚᱫᱚ, ᱰᱷᱚᱞ ᱠᱚᱫᱚ, ᱮᱠᱫᱚᱢ ᱠᱚ ᱥᱟᱦᱟ ᱜᱤᱰᱤ ᱠᱟᱜ ᱠᱟᱱᱟ ᱠᱚ ᱾ ᱮᱠᱷᱮᱱ ᱤᱥᱤ ᱫᱚ ᱵᱟᱠᱚ ᱢᱤᱥᱤᱱ ᱛᱤ ᱡᱷᱚᱛᱚ ᱠᱚ ᱛᱟᱵ ᱮᱫᱟ ᱠᱚ ᱟᱵᱚᱣᱟᱜ ᱯᱚᱨᱚᱵᱽ ᱯᱩᱱᱟᱹᱭ ᱠᱚᱨᱮ ᱦᱚᱸ ᱥᱮ ᱚᱱᱟ ᱵᱟᱦᱟ ᱠᱚᱨᱮ ᱦᱚᱸ ᱥᱮ ᱮᱢᱤ ᱵᱤᱦᱮ ᱵᱟᱯᱞᱟ ᱠᱚᱨᱮ ᱦᱚᱸ ᱮᱠᱷᱮᱱ ᱵᱚᱠ ᱢᱮᱥᱤᱱ ᱰᱤ ᱡᱮ ᱮᱠᱷᱮᱱ ᱚᱱᱟ ᱠᱚᱠᱚ ᱡᱟᱣᱜᱮ ᱧᱟᱢᱚᱜ ᱠᱟᱱᱟ ᱾ ᱢᱮᱱᱠᱷᱟᱱ ᱱᱚᱶᱟ ᱫᱚ ᱚ ᱥᱟᱶᱛᱟ ᱨᱮ ᱢᱤᱫᱴᱮᱱ ᱵᱟᱹᱲᱤᱡ ᱚᱨᱥᱚᱝ ᱯᱟᱲᱟᱜ ᱠᱟᱱᱟ ᱛᱚ ᱦᱮᱸᱥᱮ ᱾
ᱚᱱᱟ ᱠᱚᱫᱚ ᱡᱟᱦᱟᱸ ᱞᱮᱠᱟ ᱛᱮᱵᱚᱱ ᱥᱟᱦᱟ ᱫᱟᱲᱮᱭᱟᱜ ᱟᱢᱟ ᱚᱱᱟ ᱜᱮᱛᱚ ᱾ ᱵᱷᱟᱜᱮ ᱦᱩᱭᱩᱜᱼᱟ ᱟᱵᱚᱣᱟᱜ ᱥᱚᱢᱟᱡᱽ ᱥᱟᱶᱛᱟ ᱾ ᱞᱟᱹᱜᱤᱫ ᱦᱚᱸ ᱟᱵᱚ ᱞᱟᱹᱜᱤᱫ ᱦᱚᱸ, ᱦᱮᱸᱥᱮ ᱦᱩᱸ
ᱟᱫᱚ ᱱᱚᱣᱟ ᱫᱚ ᱯᱨᱚᱛᱮᱠ ᱴᱤ ᱟᱹᱛᱩ ᱟᱵᱚ ᱟᱹᱛᱩ ᱫᱤᱥᱚᱢ ᱠᱚᱨᱮ ᱡᱩᱫᱤ ᱢᱟᱹᱡᱷᱤ ᱯᱟᱨᱜᱟᱱᱟ ᱠᱚ ᱾ ᱢᱤᱫ ᱢᱤᱫ ᱠᱟᱛᱮ, ᱥᱮ ᱡᱩᱢᱤᱫ ᱠᱟᱛᱮᱜ, ᱱᱚᱣᱟ ᱜᱚᱴᱟᱜ ᱜᱮ ᱡᱩᱫᱤ ᱢᱤᱫᱴᱟᱝ ᱨᱩᱞ ᱛᱮ ᱠᱚ ᱛᱟᱲᱟᱢ ᱫᱟᱲᱮ ᱠᱮᱭᱟ, ᱛᱟᱦᱚᱞᱮ ᱠᱷᱟᱱ ᱢᱟ ᱟᱹᱰᱤ ᱵᱷᱟᱜᱤ ᱠᱚᱜᱼᱟ ᱾
ᱟᱹᱰᱤ ᱵᱷᱟᱹᱜᱤ ᱠᱚᱜᱼᱟ, ᱦᱮᱸ ᱦᱮᱸ ᱡᱮ ᱡᱮᱢᱚᱱ ᱡᱟᱦᱟᱸᱭ ᱡᱟᱦᱟᱸᱭ ᱠᱚ ᱱᱚᱣᱟ ᱠᱚ ᱠᱚ ᱵᱮᱵᱚᱦᱟᱨ ᱮᱫᱟᱠᱚ ᱥᱮ ᱟᱵᱚᱣᱟᱜ ᱮᱸᱻ ᱢᱟᱱᱮ ᱥᱟᱶᱛᱟ ᱨᱮ ᱱᱚᱜᱚᱭ ᱠᱚ ᱟᱹᱜᱩᱭ ᱮᱫᱟᱠᱚ ᱛᱚ ᱩᱱᱠᱩ ᱚᱝᱠᱩ ᱱᱤᱭᱮ ᱠᱤᱪᱷᱩᱠ ᱯᱚᱫᱠᱷᱮᱯ ᱦᱟᱛᱟᱣ ᱞᱮᱠᱷᱟᱱ ᱠᱟᱹᱴᱤᱡ ᱵᱮᱥ ᱞᱮᱠᱟ ᱵᱟᱥᱮᱡ ᱯᱟᱞᱮᱱ, ᱪᱮᱫᱟᱜ ᱥᱮ ᱛᱤᱱ ᱵᱷᱩᱨ ᱵᱟᱝᱵᱚᱱ ᱵᱟᱨᱚᱱ ᱠᱚᱣᱟ ᱛᱚ ᱩᱱᱠᱩ ᱫᱚ ᱥᱮ ᱟᱨᱦᱚᱸ ᱠᱚ ᱞᱟᱦᱟ ᱪᱟᱞᱟᱜ ᱜᱮᱭᱟ ᱠᱚ ᱱᱚᱣᱟ ᱠᱚ ᱤᱫᱤ ᱠᱟᱛᱮ ᱫᱚ ᱾
ᱦᱳᱭ ᱱᱚᱣᱟ ᱠᱚᱫᱚ ᱠᱟᱛᱷᱟ ᱨᱟᱠᱟᱵ ᱫᱚ ᱱᱩᱠᱩ ᱠᱚᱣᱟᱜ ᱢᱟᱱᱮ ᱦᱚᱠ ᱥᱮ ᱱᱩᱠᱩ ᱠᱚᱣᱟᱜ ᱢᱟᱹᱡᱷᱤ ᱯᱟᱨᱜᱟᱱᱟ ᱠᱚᱣᱟᱜ ᱜᱮ ᱡᱟᱹᱨᱩᱲ ᱠᱟᱱᱟ, ᱟᱫᱚ ᱱᱤᱡᱮ ᱱᱤᱡᱮ ᱜᱩᱱᱤ ᱜᱩᱨᱩᱤ ᱫᱚ ᱢᱮᱱ ᱫᱚ ᱢᱮᱱᱟ, ᱩᱱᱟᱹᱜ ᱫᱚ ᱵᱟᱝ ᱠᱚ ᱞᱩᱛᱩᱨᱟᱜᱼᱟ ᱾
ᱦᱩᱸ ᱦᱩᱸ
ᱟᱨ ᱟᱛᱩᱨ ᱨᱮᱱ ᱢᱩᱰᱩᱫ ᱠᱷᱩᱱᱴᱤ ᱡᱩᱫᱤ ᱢᱤᱫ ᱱᱚᱣᱟ ᱠᱚ ᱠᱟᱛᱷᱟᱭ ᱢᱮᱱᱠᱷᱟᱱ ᱡᱩ ᱡᱷᱚᱛᱚ ᱦᱚᱲ ᱜᱮᱵᱚᱱ ᱟᱸᱡᱚᱢ ᱜᱮᱭᱟ ᱾ ᱦᱚᱸ
ᱫᱚ ᱱᱚᱣᱟ ᱫᱚ ᱢᱤᱫ ᱟᱹᱰᱤ ᱵᱷᱟᱹᱜᱤ ᱵᱷᱟᱹᱜᱤ ᱠᱟᱹᱢᱤ ᱦᱩᱭ ᱠᱚᱜᱼᱟ ᱾ ᱟᱵᱳ ᱞᱟᱜᱤᱫ ᱫᱚ ᱵᱟᱝ ᱦᱩᱸ
ᱟᱨ ᱚᱱᱛᱮ ᱟᱯᱮ ᱥᱮᱫ ᱫᱟᱜ ᱡᱟᱹᱲᱤ ᱠᱚᱫᱚ ᱦᱩᱭᱩᱜ ᱠᱟᱱᱟ ᱥᱮ ᱵᱟᱝ?
ᱫᱟᱜ ᱡᱟᱹᱲᱤ ᱢᱟ ᱦᱩᱭ ᱫᱚ ᱦᱩᱭ ᱠᱟᱱᱟ ᱵᱟᱨᱥᱤᱧ ᱜᱟᱱ ᱞᱟᱦᱟ᱾ ᱟᱫᱚ ᱱᱮᱛᱟᱨ ᱫᱚ ᱵᱟᱝ ᱦᱩᱭᱩᱜ ᱠᱟᱱ ᱜᱮᱭᱟ᱾
ᱟᱨ ᱞᱚᱞᱚ ᱠᱚ ᱪᱮᱫ ᱞᱮᱠᱟ ᱚᱱᱛᱮ ᱫᱚ?
ᱪᱮᱫᱟᱜ ᱥᱮ ᱟᱞᱮᱥᱮᱫ ᱱᱚᱛᱮ ᱢᱟ ᱜᱟᱫᱮ ᱫᱚᱢᱮ ᱜᱮ ᱞᱚᱞᱚ ᱠᱟᱱ ᱾ ᱛᱚ ᱚᱲᱟᱜ ᱠᱷᱚᱱ ᱩᱰᱩᱠᱚᱜ ᱯᱟᱱ ᱢᱟᱱᱮ ᱪᱮᱫ ᱞᱮ ᱞᱟᱹᱭ ᱟᱯᱮᱭᱟ, ᱢᱟᱱᱮ ᱚᱲᱟᱜ ᱠᱷᱚᱱ ᱩᱰᱩᱠᱚᱜ ᱦᱚᱸ ᱵᱟᱝ ᱜᱟᱱᱚᱜ ᱠᱟᱱᱟ ᱾ ᱢᱮᱱᱠᱷᱟᱱ ᱪᱤᱠᱟᱭᱟᱢ ᱟᱫᱚ ᱟᱯᱱᱟᱨ ᱦᱚᱲ ᱫᱚ, ᱡᱟᱦᱟᱸ ᱞᱮᱠᱟ ᱠᱟᱛᱮᱜ ᱠᱟᱹᱢᱤ ᱠᱟᱛᱮ ᱡᱳᱢ ᱢᱟ ᱦᱩᱭᱩᱜᱤ ᱛᱚ ᱾ ᱱᱮᱛᱟᱨᱦᱚᱸ ᱫᱚ ᱪᱟᱹᱞᱩᱜ ᱠᱟᱱᱟ ᱚᱱᱠᱟ ᱜᱮ, ᱠᱤᱱᱛᱩ ᱞᱚᱞᱚ ᱫᱚ ᱫᱚᱢᱮ ᱞᱚᱞᱚ ᱠᱟᱱᱟ ᱫᱟᱜ ᱨᱮᱭᱟᱜ ᱠᱚᱱ ᱞᱚᱛᱟ ᱯᱟᱛᱟ ᱜᱮ ᱵᱟᱹᱱᱩᱜ ᱟᱠᱟᱫᱟ ᱾ ᱥᱚᱯᱛᱟᱦ ᱫᱟᱨᱮ ᱠᱚᱱᱳ ᱫᱟᱜ ᱦᱚᱸ ᱵᱟᱭ ᱫᱟᱜ ᱵᱟᱲᱟᱭᱮᱫᱟ ᱱᱚᱛᱮ ᱢᱟ ᱟᱞᱮ ᱥᱮᱫ ᱢᱟ ᱫᱚᱢᱮ ᱠᱚᱥᱴᱚ᱾ ᱨᱮ ᱜᱮ ᱢᱮᱱᱟᱜ ᱟᱠᱟᱫ ᱞᱮᱭᱟ ᱞᱚᱞᱚ ᱠᱟᱛᱮ ᱞᱚᱞᱚ ᱠᱷᱟᱹᱛᱤᱨ ᱛᱮ᱾
ᱟᱪᱪᱷᱟ᱾
ᱦᱩᱸ
ᱱᱤᱭᱟᱹ ᱜᱷᱟᱹᱲᱤᱡ ᱫᱚ ᱠᱟᱹᱴᱤᱡ ᱮ ᱱᱚᱣᱟ ᱫᱷᱟᱨᱮ ᱫᱚ ᱨᱮᱭᱟᱲ ᱧᱚᱜ ᱠᱟᱫᱟ ᱛᱚ ᱛᱚᱠᱷᱚᱱ ᱦᱚᱭ ᱦᱤᱥᱤᱫ ᱠᱚᱫᱚ ᱟᱹᱰᱤ ᱵᱟᱹᱲᱛᱤ ᱜᱮ ᱞᱚᱞᱚ ᱞᱮᱱ ᱛᱟᱦᱮᱱᱟ ᱦᱚᱜ ᱚᱭ ᱫᱟᱜ ᱯᱚᱨᱮ ᱢᱟ ᱠᱟᱹᱴᱤᱡ ᱨᱮᱭᱟᱲ ᱧᱚᱜ ᱠᱟᱫᱟ᱾
ᱦᱩᱸ ᱫᱟᱜᱡᱟᱹᱲᱤ ᱞᱮᱠᱷᱟᱱ ᱜᱮ ᱵᱷᱟᱜᱤ ᱡᱟᱭᱜᱮ ᱱᱟ ᱵᱟᱧᱪᱟᱣ ᱧᱚᱜ-ᱟ ᱟᱞᱮ ᱦᱚᱸ᱾
ᱦ
ᱟᱨ ᱱᱚᱱᱛᱮ ᱟᱯᱮ ᱥᱮᱫ ᱯᱚᱨᱚᱵ ᱯᱩᱱᱟᱹᱭ ᱠᱚ ᱫᱚ ᱪᱮᱫ ᱞᱮᱠᱟ ᱯᱮ ᱢᱟᱱᱟᱣ ᱵᱟᱲᱟᱭ ᱜᱮᱭᱟᱯᱮ? ᱯᱚᱨᱚᱵᱽ ᱠᱚᱫᱚ ᱢᱟᱱᱮ ᱪᱮᱫ ᱠᱚ ᱯᱚᱨᱚᱵᱽ ᱫᱚ ᱢᱟᱱᱟᱣ ᱜᱮᱭᱟ ᱟᱵᱚ ᱥᱟᱱᱛᱟᱲ ᱠᱚᱣᱟᱜ ᱢᱚᱫᱽᱫᱷᱮᱨᱮ? ᱚᱱᱟ ᱡᱟᱦᱟᱸ ᱡᱟᱦᱟᱸ ᱟᱵᱚᱣᱟᱜ ᱞᱟᱠᱪᱟᱨ ᱨᱮ ᱯᱟᱲᱟᱜ ᱠᱟᱱᱟ ᱚᱱᱟ ᱠᱚᱜᱮ᱾
ᱞᱟᱪᱟᱨ ᱨᱮᱢᱟ ᱱᱮᱛᱟᱨ ᱢᱟ ᱯᱚᱨᱚᱵᱽ ᱠᱚᱫᱚ ᱥᱮᱨᱚᱠᱚᱢ ᱢᱟ ᱱᱤᱭᱟᱹ ᱪᱟᱸᱫᱳ ᱵᱚᱸᱜᱟ ᱨᱮᱢᱟ ᱯᱨᱚᱛᱷᱚᱢ ᱥᱮᱫ ᱛᱮ ᱮᱨᱚᱜ ᱥᱤᱢ ᱵᱚᱸᱜᱟ ᱡᱚᱢ ᱦᱳᱭ ᱱᱟ᱾ ᱚᱱᱟ ᱫᱚ ᱯᱨᱚᱛᱷᱚᱢᱮᱫ ᱦᱳᱭ ᱮᱨᱚᱜ ᱥᱤᱢ ᱦᱳᱭᱱᱟ᱾ ᱮᱨᱚᱜ ᱥᱤᱢ ᱱᱚᱣᱟ ᱠᱚᱡ ᱮᱨᱚᱜ ᱥᱤᱢ ᱦᱚᱸ ᱚᱱᱠᱟ ᱜᱮ ᱜᱚᱴᱟ ᱟᱞᱮ ᱟᱛᱳ ᱨᱮᱱ ᱢᱟᱺᱡᱷᱤ ᱜᱚᱰᱮᱛ ᱥᱮ ᱜᱩᱱᱤ ᱜᱩᱨᱩ ᱠᱚ ᱡᱚᱛᱚ᱾ ᱫᱤᱱ ᱠᱚ ᱜᱚᱴᱟ ᱠᱮᱫᱟ ᱡᱮ ᱱᱤᱱ ᱦᱤᱞᱳᱜ ᱵᱚᱱ ᱵᱚᱸᱜᱟᱭᱟ᱾ ᱚᱱᱟ ᱮᱨᱚᱜ ᱥᱤᱢ ᱵᱚᱸᱜᱟ ᱵᱟᱝ ᱡᱚᱢ ᱞᱮᱠᱷᱟᱱ ᱛᱚ ᱪᱮᱫ ᱠᱟᱹᱢᱤ ᱦᱚᱸ ᱟᱛᱳ ᱨᱮ ᱥᱮᱨᱚᱠᱚᱢ ᱢᱟᱱᱮ ᱡᱟᱦᱟᱸᱱᱟᱜ ᱦᱚᱜ ᱚᱭ ᱪᱟᱥ ᱠᱟᱹᱢᱤ ᱠᱚ ᱵᱟᱝᱠᱚ ᱠᱟᱹᱢᱤ ᱫᱟᱲᱮᱭᱟᱜᱼᱟ᱾ ᱚᱱᱟ ᱠᱷᱟᱹᱛᱤᱨ ᱛᱮ ᱱᱚᱜᱼᱱᱟ ᱫᱚ ᱟᱫᱚ
ᱚᱱᱠᱟᱱ ᱢᱤᱫᱴᱮᱱ ᱵᱚᱸᱜᱟ ᱠᱟᱱ ᱜᱮᱭᱟ ᱵᱟᱝ ᱡᱮ ᱛᱤᱱ ᱵᱷᱳᱨ ᱚᱱᱟ ᱡᱩᱫᱤ ᱟᱵᱚ ᱵᱟᱝᱵᱚᱱ ᱠᱟᱹᱢᱤᱭᱟ ᱥᱮ ᱚᱱᱟ ᱵᱚᱸᱜᱟ ᱠᱚ ᱡᱩᱫᱤ ᱵᱟᱝᱵᱚᱱ ᱵᱚᱸᱜᱟ ᱭᱟᱵᱚᱱ ᱩᱱ ᱵᱷᱳᱟᱹᱨ ᱫᱚ ᱱᱚᱣᱟ ᱪᱟᱥ ᱠᱟᱹᱢᱤ ᱦᱚᱸᱛᱚ ᱵᱟᱝᱵᱚᱱ ᱮᱛᱚᱦᱚᱵ ᱫᱟᱲᱮᱭᱟᱜᱼᱟ᱾ ᱦᱮᱸᱥᱮ ᱱᱚᱝᱠᱟᱱ ᱤᱭᱟᱹ ᱛᱚ ᱚᱱᱟ ᱠᱚᱫᱚ ᱠᱟᱹᱴᱤᱡ ᱯᱟᱨᱚᱢ ᱵᱟᱨᱟ ᱦᱩᱭ ᱠᱟᱱᱟ᱾
ᱦᱳᱭ ᱵᱚᱸᱜᱟ ᱵᱟᱲᱟ ᱫᱚ ᱦᱩᱭᱱᱟ, ᱚᱱᱠᱟᱜᱤ ᱟᱛᱳ ᱠᱚᱨᱮ ᱢᱟ ᱜᱚᱴᱟ ᱡᱚ ᱡᱚᱛᱚ ᱦᱚᱲ ᱜᱮ ᱚᱱᱠᱟ ᱥᱤᱢ ᱦᱚᱯᱚᱱ ᱠᱚ ᱤᱫᱤ ᱠᱚᱣᱟ ᱠᱚ ᱟᱨ ᱠᱤᱪᱷᱩ ᱪᱟᱣᱞᱮ ᱴᱟᱣᱞᱮ ᱤᱫᱤ ᱠᱟᱛᱮᱜ ᱚᱸᱰᱮ ᱡᱟᱦᱮᱨ ᱨᱮ ᱡᱮ
ᱦᱮᱸ ᱡᱮᱢᱚᱱ ᱡᱮᱢᱚᱱ ᱞᱟᱦᱟ ᱛᱮᱫᱚ ᱡᱮᱢᱚᱱ ᱧᱮᱞᱚᱜ ᱠᱟᱱ ᱛᱟᱦᱮᱸᱱᱟ ᱥᱮ ᱥᱮᱫᱤᱱ ᱦᱤᱞᱳᱜ ᱫᱚ ᱩᱱᱤ ᱜᱚᱰᱮᱛ ᱜᱮᱛᱚ ᱵᱟᱝ ᱜᱚᱰᱮᱛ ᱟᱨ ᱩᱱᱤ ᱜᱤᱫᱽᱨᱟᱹ ᱠᱚ ᱱᱤᱭᱮ? ᱟᱛᱳ ᱟᱛᱳᱭ ᱫᱟᱲᱟᱭᱟ ᱥᱤᱢ, ᱥᱤᱢ ᱦᱚᱯᱚᱱ ᱠᱚ ᱥᱟᱵ ᱠᱚᱣᱟ ᱟᱨ ᱪᱟᱣᱞᱮ ᱠᱚᱭ ᱪᱟᱸᱫᱟᱭᱟ ᱛᱚ ᱚᱱᱟ ᱠᱚᱭ ᱥᱮ ᱚᱱᱟ ᱛᱚᱠᱷᱚᱱ ᱫᱚ ᱵᱷᱟᱹᱜᱤ ᱜᱮ ᱫᱟᱜ ᱵᱟᱲᱟᱭᱮᱫ ᱛᱟᱦᱮᱱᱟ
ᱵᱟᱝ ᱵᱟᱝ ᱟᱞᱮ ᱥᱮᱫ ᱫᱚ ᱜᱚᱰᱮᱛ ᱜᱮ ᱱᱚᱣᱟ